ᱦᱮᱸ ᱡᱚᱦᱟᱨ ᱜᱮ ᱦᱮᱸ ᱦᱮᱸ ᱟᱸᱡᱚᱢ ᱧᱚᱢ ᱫᱟᱵᱮᱱ᱾
ᱦᱳᱭ ᱟᱸᱡᱚᱢᱚᱜ ᱠᱟᱱᱟ᱾
ᱦᱮᱸ ᱟᱹᱞᱤᱧ ᱦᱚᱞᱤᱧ ᱟᱸᱡᱚᱢᱮᱫ ᱛᱟᱵᱤᱱᱟ, ᱟᱹᱰᱤ ᱮᱴᱟᱜ ᱜᱮ᱾
ᱠᱞᱤᱭᱟᱨ
ᱪᱮᱫ ᱠᱚᱵᱤᱱ ᱪᱤᱠᱟᱹᱭᱮᱫ ᱛᱮ᱾ ᱦᱮᱸ ᱟᱵᱤᱱᱟᱜ ᱦᱚᱸᱞᱤᱧ ᱟᱸᱡᱚᱢᱮᱫ ᱛᱟᱵᱤᱱᱟ, ᱚᱲᱟᱜ ᱠᱚᱨᱮ
ᱪᱮᱜ ᱦᱚᱸ ᱵᱟᱝ ᱜᱮ᱾ ᱦᱳᱭ ᱡᱚᱛᱚ ᱱᱟᱯᱟᱭ ᱜᱮ ᱢᱮᱱᱟᱜ ᱠᱚᱣᱟ ᱟᱯᱮ ᱜᱮ ᱪᱮᱫ ᱞᱮᱠᱟ ᱢᱮᱱᱟᱜ ᱯᱮᱭᱟ᱾
ᱟᱞᱮ ᱦᱚᱸ ᱱᱟᱯᱟᱭ ᱵᱟᱲᱟ ᱜᱮ ᱢᱮᱱᱟᱜ ᱞᱮᱭᱟ ᱱᱤᱛᱚᱜ ᱫᱷᱟᱹᱵᱤᱡ ᱫᱚ᱾ ᱚ ᱡᱚᱢ ᱵᱟᱲᱟ ᱠᱚᱫᱚ ᱦᱩᱭ ᱱᱟ ᱥᱮ ᱟᱣᱨᱤ ᱛᱟᱦᱚᱞᱮ᱾
ᱵᱟᱝ ᱡᱚᱢ ᱵᱟᱲᱟ ᱠᱚ ᱫᱚ ᱟᱹᱣᱨᱤ ᱦᱳᱭᱳᱜᱼᱟ, ᱱᱤᱛᱚᱜ ᱪᱚᱸᱫᱟ ᱵᱟᱲᱟ ᱠᱚᱜᱮ ᱦᱳᱭᱳᱼᱜ ᱠᱟᱱᱟ᱾
ᱚ
ᱟᱯᱮ ᱫᱚ ᱡᱚᱢ ᱵᱟᱲᱟ ᱦᱳᱭ ᱠᱮᱜᱼᱟ ᱯᱮ?
ᱛᱟᱦᱚᱞᱮ ᱪᱮᱫ ᱠᱚᱯᱮ ᱩᱛᱩᱭᱟ ᱟᱯᱮ ᱫᱚ ᱱᱤᱛᱚᱜ ᱫᱚ ᱛᱟᱦᱚᱞᱮ᱾
ᱟᱸᱻ ᱡᱟᱦᱟᱱᱟᱼᱜ ᱠᱷᱚᱭ ᱠᱷᱟᱥ ᱫᱚ ᱵᱟᱝ ᱜᱮ᱾
ᱚᱸ
ᱱᱤᱛᱚᱜ ᱫᱚ ᱯᱤᱴᱷᱟᱹ ᱤᱥᱤᱱᱚᱜᱼᱟ, ᱟᱫᱚ ᱤᱭᱟᱹᱛᱮ ᱱᱟᱜ ᱚᱱᱟ ᱞᱮᱠᱟ ᱜᱮ ᱦᱟᱸᱜ ᱥᱚᱵᱽᱡᱤ ᱛᱟᱦᱮᱱᱟ, ᱵᱷᱩᱡᱤᱭᱟ ᱛᱟᱦᱮᱱᱟ᱾
ᱚᱸᱻ ᱚᱸᱻ
ᱟᱨ ᱟᱯᱮ ᱫᱚ᱾
ᱟᱞᱮ ᱦᱚᱸ ᱟᱣᱨᱤ ᱠᱚ ᱤᱥᱤᱱᱟ ᱤᱥᱤᱱᱟ ᱠᱚ ᱤᱥᱤᱱ ᱠᱚ ᱪᱷᱩᱴᱟᱹᱣ ᱟᱠᱟᱱ ᱛᱟᱞᱮᱭᱼᱟ᱾ ᱟᱫᱚ ᱤᱥᱤᱱ ᱵᱟᱥᱟᱝ ᱦᱩᱭᱩᱜᱼᱟ, ᱛᱟᱯᱚᱨᱮ ᱩᱛᱩ ᱠᱚᱫᱚ ᱱᱟᱜ ᱠᱷᱟᱱ ᱤᱧ ᱦᱚᱸ ᱵᱟᱹᱧ ᱞᱟᱹᱭ ᱫᱟᱲᱮᱭᱟᱵᱤᱱ ᱠᱟᱱᱟ ᱪᱮᱫ ᱠᱚᱼᱠᱚ ᱩᱛᱩᱭᱟ ᱦᱮᱸᱥᱮ᱾
ᱦᱳᱭ ᱠᱟᱨᱚᱱ ᱚᱱᱟ ᱠᱚᱼᱫᱚ ᱦᱟᱸᱜ ᱤᱥᱤᱱ ᱵᱟᱥᱟᱱ ᱦᱚᱲ ᱜᱮᱠᱚ ᱵᱟᱲᱼᱟᱭ ᱦᱚᱪᱚᱭᱟ ᱦᱳᱭ ᱥᱮ᱾
ᱩᱱᱠᱩ ᱦᱚᱲ ᱜᱮ ᱠᱚ ᱵᱟᱰᱟᱭ ᱫᱟᱲᱭᱟᱜᱼᱟ ᱦᱩᱸ᱾
ᱟᱯᱮ ᱥᱮᱫ ᱫᱚ ᱚᱱᱠᱟ ᱪᱮᱫ ᱠᱚᱼᱠᱚ ᱩᱛᱩ ᱵᱟᱲᱟᱭ ᱛᱟᱦᱮᱱ ᱛᱮ ᱪᱮᱫ ᱠᱚ ᱩᱛᱩ ᱠᱚ ᱡᱟᱹᱥᱛᱤ ᱯᱮ ᱡᱚᱢ ᱛᱟᱦᱮᱱᱟ?
ᱟᱞᱮ ᱡᱟᱹᱥᱛᱤ ᱫᱚ ᱪᱮᱫ ᱞᱮ ᱡᱚᱢᱟ ᱢᱮᱱᱟᱜ ᱥᱟᱱᱟᱢ ᱞᱮᱠᱟᱱ ᱥᱚᱵᱡᱤ ᱜᱮ ᱡᱷᱚᱛᱚᱣᱟᱼᱜ ᱜᱮᱞᱮ ᱡᱚᱢᱟ᱾ ᱢᱟᱱᱮ ᱚᱠᱟ ᱱᱚᱣᱟ ᱜᱮ ᱢᱤᱫ ᱨᱚᱠᱚᱢ ᱢᱮᱱᱛᱮ ᱚᱱᱟᱴᱟᱜ ᱫᱚ ᱵᱟᱪᱷᱟᱣ ᱫᱚ ᱵᱟᱹᱱᱩᱜᱼᱟ, ᱟᱨᱠᱤ᱾
ᱦᱳᱭ ᱢᱟᱱᱮ ᱚᱱᱰᱮ ᱪᱮᱫ ᱱᱟᱜ ᱦᱩᱭᱩᱜ ᱛᱟᱦᱮᱱᱟ᱾ ᱢᱟᱱᱮ ᱡᱟᱹᱥᱛᱤ ᱪᱮᱫ ᱥᱚᱵᱡᱤ ᱦᱩᱭᱩᱜ ᱛᱟᱦᱮᱱᱟ ᱢᱟᱨᱠᱮᱴ ᱠᱚᱨᱮ ᱪᱮᱫ ᱡᱟᱹᱥᱛᱤ, ᱨᱟᱠᱟᱵ ᱛᱟᱦᱮᱱᱟ ᱚᱱᱮ ᱚᱱᱟ ᱞᱤᱞ ᱠᱩᱞᱤ ᱠᱟᱱᱟ᱾
ᱟᱫᱚ ᱟᱞᱮ ᱱᱚᱛᱮ ᱢᱟ ᱵᱮᱥᱤᱨ ᱚᱱᱮ ᱠᱚᱸᱱᱰᱷᱟ ᱠᱚᱜᱮ, ᱠᱚᱸᱱᱰᱷᱟ ᱵᱮᱸᱜᱟᱲ ᱵᱩᱨᱵᱩᱴᱤ, ᱩᱪᱪᱷᱟᱹ, ᱠᱟᱞᱞᱟ, ᱡᱷᱤᱸᱜᱟᱹ, ᱨᱟᱢ ᱡᱷᱤᱸᱜᱟᱹ, ᱦᱮᱸ ᱥᱮ᱾
ᱦᱳᱭ ᱟᱞᱮ ᱥᱮᱱ ᱫᱚ ᱱᱟᱦᱟᱜ ᱠᱚᱦᱚᱸᱰᱷᱟ ᱫᱚ ᱩᱱᱟᱹᱜ ᱫᱚ ᱵᱟᱝ ᱠᱚ ᱡᱚᱢᱟ᱾ ᱪᱮᱫᱟᱜ ᱥᱮ ᱱᱤᱛᱚᱜ ᱫᱚ ᱡᱟᱦᱟᱸ ᱥᱤᱡᱮᱱ ᱠᱟᱱᱟ ᱱᱟᱦᱟᱜ,
ᱦᱟᱸ᱾
ᱜᱷᱟᱸᱝᱨᱟ ᱠᱚᱨᱮᱭᱟᱜ ᱦᱳᱭᱳᱜ ᱠᱟᱱᱟ᱾ ᱥᱮ ᱟᱲᱟᱜ ᱠᱚ ᱨᱮᱭᱟᱜ ᱦᱳᱭᱳᱜ ᱠᱟᱱᱟ ᱦᱳᱭ ᱥᱮ, ᱟᱨ ᱢᱟᱨᱠᱮᱴ ᱠᱚᱨᱮ ᱡᱟ ᱠᱚ ᱧᱟᱢᱚᱜᱼᱟ ᱦᱟᱸᱜ ᱚᱱᱟ ᱠᱚᱜᱮ ᱟᱨ ᱨᱚᱦᱚᱭ ᱠᱚᱛᱮ ᱢᱟ ᱱᱤᱛᱚᱜ ᱢᱟ ᱚᱱᱠᱟ ᱵᱟᱝ ᱢᱮᱱᱟᱜᱼᱟ᱾ ᱟᱲᱟᱜ ᱠᱚᱜᱮ ᱱᱤᱛᱚᱜ ᱫᱚ᱾ ᱟᱹᱰᱤ ᱜᱟᱱ ᱡᱟᱱᱟᱢᱚᱜ ᱠᱟᱱᱟ, ᱟᱨ ᱟᱲᱟᱜ ᱠᱚᱞᱮ ᱮᱨ ᱵᱟᱲᱟ ᱟᱠᱟᱫᱟ ᱛᱚ ᱦᱟᱸᱜ, ᱟᱲᱟᱜ ᱠᱚᱜᱮ ᱞᱮ ᱡᱚᱢ ᱵᱟᱲᱟᱭᱟ᱾
ᱚ
ᱪᱮᱫᱟᱜ ᱥᱮ ᱱᱮᱛᱟᱨ ᱫᱚ ᱟᱹᱰᱤ ᱜᱟᱱ ᱦᱚᱲ ᱟᱲᱟᱜ ᱵᱟᱝ ᱚᱠᱚᱭ ᱠᱚ ᱡᱚᱢ ᱮᱫ ᱠᱟᱱᱟ, ᱢᱮᱱᱠᱷᱟᱱ ᱟᱞᱮ ᱫᱚ ᱦᱟᱜ ᱟᱲᱟᱜ ᱠᱚᱞᱮ ᱡᱚᱢ ᱜᱮᱭᱟ᱾
ᱦᱮᱸ ᱦᱮᱸ
ᱪᱮᱫᱟᱜ ᱥᱮ ᱟᱲᱟᱜ ᱠᱷᱚᱱ ᱢᱚᱸᱡᱽ ᱫᱚ ᱟᱨ ᱮᱴᱟᱜ ᱡᱤᱱᱤᱥ ᱵᱟᱝ ᱢᱮᱱᱟᱜᱼᱟ᱾ ᱟᱨ ᱟᱵᱤᱱ ᱵᱮᱱ ᱞᱟᱹᱭ ᱮᱫ ᱠᱟᱱᱟ ᱠᱤ ᱡᱤᱞ ᱠᱩ ᱛᱚ ᱟᱞᱮ ᱫᱚ ᱱᱟᱦᱟᱜ, ᱱᱚᱣᱟ ᱜᱚᱨᱚᱢ ᱜᱮᱥ ᱠᱚᱨᱮ ᱫᱚ ᱱᱟᱦᱟᱜ ᱩᱱᱟᱹᱜ ᱫᱚ ᱡᱤᱞ ᱠᱚ ᱵᱟᱝᱞᱮ ᱡᱚᱢᱟ᱾
ᱚ
ᱪᱮᱫᱟᱜ ᱥᱮ, ᱮᱠᱛᱚ ᱡᱤᱞ ᱨᱮ ᱟᱹᱰᱤ, ᱡᱟᱫᱟ ᱜᱮ ᱜᱚᱨᱚᱢ ᱛᱟᱦᱮᱸᱱ ᱠᱟᱱᱟ ᱚᱱᱟ ᱤᱭᱟᱹᱛᱮ ᱠᱟᱨᱚᱱ ᱦᱚᱲᱢᱚ ᱠᱚ ᱵᱟᱹᱲᱤᱡ ᱦᱩᱭ ᱫᱟᱲᱮᱭᱟᱜᱼᱟ᱾ ᱟᱨ ᱡᱚᱢ ᱦᱚᱸ ᱵᱟᱝ ᱞᱟᱹᱠᱛᱤ ᱠᱟᱱᱟ ᱩᱱᱟᱹᱜ ᱜᱚᱨᱚᱢ ᱨᱮᱫᱚ, ᱟᱨ ᱱᱤᱛᱚᱜ ᱢᱟ ᱪᱟᱥ ᱵᱟᱥ ᱫᱤᱱ ᱠᱟᱱᱟ᱾ ᱥᱮ ᱛᱚ ᱟᱞᱮ ᱦᱟᱸᱜ ᱩᱱᱟᱹᱜ ᱡᱤᱞ ᱠᱚ ᱡᱚᱢ ᱞᱟᱹᱜᱤᱫ ᱩᱱᱟᱹᱜ ᱚᱠᱛᱚ ᱠᱚᱦᱚᱸ ᱵᱟᱭ ᱧᱟᱢᱚᱜᱼᱟ᱾ ᱟᱨ ᱪᱟᱥ ᱵᱟᱥ ᱥᱮ ᱠᱟᱹᱴᱤᱡ ᱡᱟᱹᱥᱛᱤ ᱜᱮ ᱦᱟᱸᱜ ᱫᱷᱮᱭᱟᱱ ᱞᱮ ᱮᱢ ᱛᱟᱦᱮᱸᱱᱟ᱾ ᱟᱫᱚ ᱟᱢ?
ᱟᱞᱮ ᱦᱚᱸ ᱡᱤᱞ ᱠᱚᱫᱚ ᱞᱮ ᱡᱚᱢ ᱜᱮᱭᱟ᱾ ᱵᱟᱝ ᱫᱚ ᱵᱟᱝ, ᱪᱮᱫᱟᱜ ᱤᱧ ᱞᱟᱹᱭᱟ ᱡᱤᱞ ᱫᱚ ᱡᱚᱢ ᱜᱮᱭᱟ᱾ ᱟᱨᱠᱤ
ᱪᱮᱜ ᱠᱚ ᱡᱤᱞ ᱯᱮ ᱡᱚᱢ ᱛᱟᱦᱮᱸᱱᱟ?
ᱟᱨ ᱤᱭᱟᱹ ᱠᱚᱫᱚ ᱯᱮ ᱤᱭᱟᱹ ᱪᱮᱫ ᱠᱚ ᱞᱟᱹᱭᱟ ᱚᱱᱮ ᱡᱟᱦᱟᱸ, ᱚᱱᱮ ᱦᱤᱲᱤᱧ ᱠᱮᱫᱟ ᱢᱩᱱᱜᱟᱹ ᱟᱲᱟᱜ ᱠᱚᱫᱚ ᱢᱮᱱᱟᱜ ᱟᱥᱮ ᱵᱟᱝ ᱟᱯᱮ ᱥᱮᱫ ᱫᱚ ᱛᱟᱦᱚᱞᱮ?
ᱦᱳᱣ ᱢᱮᱱᱟᱜ ᱜᱮᱭᱟ, ᱢᱩᱱᱜᱟᱹ ᱟᱲᱟᱜ ᱱᱤᱛᱚᱜ ᱫᱚ, ᱢᱩᱱᱜᱟᱹ ᱟᱲᱟᱜ ᱞᱮ ᱩᱛᱩᱭ ᱛᱟᱦᱮᱸᱱᱟ᱾ ᱟᱨ ᱩᱱ ᱡᱚᱠᱷᱚᱡ ᱫᱚᱞᱮ ᱩᱛᱩᱭ ᱮᱫ ᱠᱟᱱ ᱛᱟᱸᱦᱮᱱᱟ ᱢᱩᱱᱜᱟᱹ ᱥᱩᱴᱤ ᱟᱨ ᱚᱱᱟ ᱠᱷᱚᱱ ᱞᱟᱦᱟ ᱫᱚ ᱢᱩᱱᱜᱟᱹ ᱵᱟᱦᱟ, ᱟᱨ ᱚᱱᱠᱟᱱᱟᱜ ᱟᱲᱟᱜ ᱞᱤᱧ ᱞᱟᱹᱭᱟ ᱛᱚ ᱟᱭᱢᱟ ᱟᱲᱟᱜ ᱢᱮᱱᱟᱜᱼᱟ ᱫᱟᱨᱮ ᱨᱮᱱᱟᱜ ᱥᱤᱧ ᱟᱲᱟᱜ, ᱪᱮᱭᱜᱟ ᱟᱲᱟᱜ ᱟᱨᱦᱚᱸ ᱟᱭᱢᱟ ᱞᱮᱠᱟᱱᱟᱜ ᱚᱱᱠᱟ ᱟᱲᱟᱜ ᱢᱮᱱᱟᱜᱼᱟ᱾ ᱦᱳᱣ ᱟᱞᱮ ᱥᱮᱱ ᱫᱚ ᱢᱩᱱᱜᱟᱹ ᱥᱩᱴᱤ ᱫᱚ ᱟᱹᱰᱤ ᱟᱸᱴ ᱠᱚ ᱡᱚᱢ ᱜᱮᱭᱟ᱾ ᱟᱨ ᱢᱟᱨᱠᱮᱴ ᱠᱚᱨᱮ ᱦᱚᱸ ᱟᱹᱰᱤ ᱟᱸᱴ ᱵᱤᱠᱠᱤᱨᱤᱜ ᱜᱮᱭᱟ, ᱠᱟᱨᱚᱱ ᱢᱩᱱᱜᱟᱹ ᱥᱩᱴᱤ ᱨᱮ ᱟᱭᱢᱟ ᱜᱟᱱ ᱵᱷᱤᱴᱟᱢᱤᱱ ᱢᱮᱱᱟᱜᱼᱟ, ᱯᱨᱚᱴᱤᱱ ᱧᱟᱢᱚᱜ ᱛᱟᱸᱦᱮᱱᱟ ᱡᱟᱦᱟᱸ ᱠᱚ ᱞᱟᱹᱭᱟ ᱟᱵᱚ ᱦᱚᱲᱢᱚ ᱨᱮ, ᱢᱟᱭᱟᱢ ᱠᱚ ᱡᱟᱸᱦᱟᱭᱟᱜ ᱠᱚᱢ ᱜᱮᱭᱟ ᱮᱱᱠᱷᱟᱱ ᱩᱱᱤ, ᱡᱟᱹᱥᱛᱤ ᱢᱟᱛᱨᱟ ᱨᱮᱭ ᱡᱚᱢᱟ ᱮᱱᱠᱷᱟᱱ ᱟᱹᱰᱤ ᱢᱚᱸᱡᱽ ᱮ ᱠᱟᱹᱢᱤ ᱛᱟᱭ ᱛᱟᱸᱦᱮᱱᱟ ᱾
ᱚ ᱟᱫᱚ ᱢᱩᱱᱜᱟᱹ ᱡᱟᱸᱦᱟ ᱥᱩᱴᱤ ᱵᱤᱱ ᱞᱟᱹᱭ ᱠᱮᱫᱟ ᱥᱮ ᱚᱱᱟ ᱫᱚ ᱟᱹᱰᱤ ᱜᱮ, ᱱᱟᱯᱟᱭ ᱡᱤᱱᱤᱥ ᱠᱟᱱᱟ ᱚᱱᱟ ᱫᱚ ᱟᱹᱰᱤ ᱦᱚᱲ ᱜᱮᱠᱚ ᱡᱚᱢ ᱠᱚ ᱞᱟᱹᱭᱟ ᱥᱮ, ᱵᱟᱡᱟᱨ ᱨᱮᱦᱚᱸ ᱚᱱᱟ ᱨᱮᱱᱟᱜ ᱫᱚ ᱪᱟᱹᱦᱤᱫᱟ ᱫᱚ ᱟᱹᱰᱤᱜᱮ ᱡᱟᱹᱥᱛᱤ ᱜᱮᱭᱟ᱾
ᱦᱳᱭ᱾
ᱦᱩᱸ ᱥᱮᱢ᱾ ᱦᱮᱸ ᱾ ᱟᱨ ᱤᱭᱟᱹ ᱫᱚ ᱨᱟᱵᱟᱝ ᱫᱤᱱ ᱡᱟᱦᱟᱸ ᱥᱚᱵᱽᱡᱤ ᱯᱮ ᱚᱱᱟ ᱠᱚᱫᱚ ᱯᱮ ᱨᱚᱦᱚᱭ ᱟᱥᱮ ᱵᱟᱝ? ᱡᱮᱢᱚᱱ ᱨᱟᱵᱟᱝ ᱫᱤᱱ ᱨᱮᱱᱟᱜ ᱦᱩᱭᱩᱜ ᱠᱟᱱᱟ ᱯᱷᱩᱞ ᱞᱮ ᱠᱚᱯᱤ ᱠᱚ ᱢᱟᱱᱮ ᱠᱚᱯᱤ ᱠᱚ ᱚᱱᱟ ᱠᱚᱫᱚ
ᱦᱳᱭ ᱪᱟᱥ ᱜᱮᱭᱟ ᱞᱮ᱾ ᱵᱟᱸᱫᱷᱟ ᱠᱚᱯᱷᱤ ᱡᱟᱹᱥᱛᱤ ᱫᱚᱞᱮ ᱪᱟᱥ ᱛᱟᱦᱮᱸᱱᱟ, ᱠᱟᱨᱚᱱ ᱯᱷᱩᱞ ᱠᱚᱯᱷᱤ ᱫᱚ ᱱᱚᱣᱟ ᱞᱟᱹᱜᱤᱫ ᱵᱟᱝᱞᱮ ᱪᱟᱥ ᱛᱟᱦᱮᱱᱟ, ᱡᱟᱹᱥᱛᱤ ᱚᱱᱟ ᱪᱟᱥ ᱜᱮᱭᱟ ᱞᱮ ᱟᱫᱚ ᱵᱟᱨ ᱯᱮ ᱞᱟᱭᱤᱱ ᱜᱟᱱ ᱜᱮᱞᱮ ᱪᱟᱥᱟ᱾ ᱯᱷᱩᱞ ᱠᱚᱯᱷᱤ ᱨᱮᱫᱚ ᱛᱤᱸᱡᱩ ᱠᱚ ᱠᱚ ᱞᱟᱜᱟᱜ ᱛᱟᱦᱮᱸᱱᱟ ᱥᱮ ᱟᱫᱚ ᱧᱮᱞ ᱞᱮᱠᱷᱟᱡ ᱩᱱᱟᱹᱜ ᱡᱚᱢ ᱵᱟᱝ ᱥᱟᱱᱟᱣᱟ᱾ ᱟᱨ ᱵᱟᱦᱟ ᱠᱚᱯᱷᱤ ᱨᱮᱫᱚ ᱱᱟᱦᱟᱜ ᱛᱮᱡᱳ ᱠᱚᱫᱚ ᱠᱟ-ᱠᱟᱹᱴᱤᱡ ᱠᱚᱢ ᱜᱮᱠᱚ ᱞᱟᱜᱟᱜᱼᱟ ᱠᱟᱨᱚᱱ ᱚᱱᱟ ᱫᱚ ᱥᱤᱡᱟᱱ ᱨᱮᱜᱮ ᱠᱩ ᱛᱮᱡᱩᱭ ᱛᱟᱦᱮᱸᱱᱟ ᱡᱟᱦᱟᱸ ᱠᱤ ᱥᱤᱡᱟᱹᱱ ᱠᱷᱚᱡ ᱯᱟᱨᱚᱢᱚᱜᱼᱟ ᱛᱚ ᱜᱮᱠᱚ ᱛᱤᱡᱩᱭ ᱛᱟᱦᱮᱱᱟ ᱟᱨ ᱵᱟᱝᱠᱷᱟᱱ ᱤᱱᱠᱟ ᱨᱮᱫᱚ ᱵᱟᱝᱠᱚ ᱛᱤᱡᱩᱭᱟ ᱟᱨ ᱦᱩᱸ ᱯᱚᱴᱚᱢ ᱠᱩᱯᱤ ᱫᱚ ᱱᱚᱣᱟ ᱞᱤᱜᱤᱜ ᱡᱟᱥᱛᱤ ᱞᱮ ᱪᱟᱥᱟ᱾ ᱪᱮᱫᱟᱜ ᱥᱮ ᱚᱱᱟ ᱨᱮᱱᱟᱜ ᱟᱲᱟᱜ ᱡᱟᱦᱟᱸ ᱠᱟᱱᱟ ᱚᱱᱟ ᱟᱲᱟᱜ ᱡᱩᱫᱤ ᱚᱱᱟ ᱞᱟᱦᱟ ᱠᱷᱚᱱ ᱡᱟᱦᱟᱸ ᱟᱭᱢᱟᱜᱮ ᱟᱲᱟᱜ ᱠᱚᱜ ᱟ ᱥᱮ, ᱚᱱᱟ ᱟᱲᱟᱜ ᱡᱩᱫᱤ ᱵᱚᱱ ᱨᱚᱦᱚᱭ ᱠᱟᱜ ᱠᱟᱱᱚ ᱥᱮ ᱨᱚᱦᱚᱭ ᱠᱟᱛᱮ ᱤᱭᱟᱹ ᱨᱚᱦᱚᱲ ᱠᱟᱜ ᱠᱟᱱᱟ᱾ ᱟᱨ ᱨᱚᱦᱚᱲ ᱠᱟᱛᱮᱜ ᱡᱟᱦᱟᱸ ᱦᱟᱸᱜ ᱱᱤᱛᱚᱜ ᱥᱤᱛᱩᱝ ᱫᱤᱱ ᱡᱚᱢ ᱦᱩᱭᱩᱜ ᱛᱟᱦᱮᱱᱟ ᱫᱟᱜᱢᱟᱹᱰᱤ ᱥᱟᱶ᱾ ᱛᱮᱨᱟᱥᱮ ᱠᱟᱛᱮᱜ ᱛᱚ ᱟᱹᱰᱤ ᱵᱮᱥ ᱵᱩᱡᱷᱟᱹᱜ ᱛᱟᱦᱮᱱᱟ ᱦᱳᱭᱥᱮ, ᱚᱱᱟ ᱞᱟᱹᱜᱤᱜ ᱪᱟᱥᱚᱜ ᱜᱮᱭᱟ ᱯᱚᱴᱚᱢ ᱠᱚᱯᱤ, ᱯᱷᱩᱞ ᱠᱚᱯᱤ, ᱟᱨ ᱚᱱᱟ ᱥᱟᱶᱛᱮ ᱦᱩᱭᱱᱟ ᱠᱩᱲᱪᱟᱹ ᱦᱩᱭᱱᱟ᱾ ᱟᱨ ᱢᱩᱞᱟᱹ ᱠᱚ ᱦᱩᱭᱱᱟ, ᱢᱩᱞᱟᱹ ᱫᱟ, ᱢᱩᱞᱟᱹ ᱟᱲᱟᱜ, ᱠᱟᱨᱚᱱ ᱢᱩᱞᱟᱹ ᱟᱲᱟᱜ ᱢᱟ ᱟᱭᱢᱟ ᱡᱤᱱᱤᱥ ᱨᱮ ᱠᱟᱹᱢᱤᱭ ᱮᱢᱟ᱾
ᱟᱨ ᱵᱮᱸᱜᱟᱲ ᱦᱚᱛᱚ ᱯᱮ ᱪᱟᱥ ᱜᱮᱭᱟ ᱥᱮ?
ᱦᱳᱭ ᱵᱮᱸᱜᱟᱲ ᱦᱚᱞᱮ ᱪᱟᱥ ᱜᱮᱭᱟ᱾
ᱦᱩᱸᱻ᱾ ᱟᱪᱪᱷᱟ ᱦᱳᱲᱳ ᱫᱚ ᱛᱟᱦᱚᱞᱮ ᱚᱠᱟ ᱠᱚᱯᱮ ᱪᱟᱥᱟ? ᱦᱩᱲᱩ ᱡᱮᱢᱚᱱ ᱫᱚ ᱦᱩᱭᱩᱜ ᱠᱟᱱᱟ ᱮᱱᱮ ᱧᱩᱛᱩᱢ ᱠᱚᱵᱤᱱ ᱵᱟᱲᱟᱭ ᱜᱮᱭᱟ ᱢᱤᱫᱴᱟᱝ ᱵᱟᱨᱭᱟ?
ᱦᱳᱭ ᱵᱟᱰᱟᱭ ᱜᱮᱭᱟᱞᱤᱧ᱾
ᱱᱚ᱾
ᱡᱮᱢᱚᱱ ᱜᱤᱧ ᱞᱟᱹᱭᱟ ᱠᱤ ᱥᱚᱨᱱᱚ ᱦᱩᱲᱩ ᱫᱚ ᱜᱚᱴᱟ ᱫᱤᱥᱚᱢ ᱠᱚ ᱪᱟᱥᱮᱫ ᱠᱟᱱᱟ ᱦᱳᱭ ᱥᱮ, ᱟᱨ ᱡᱚᱛᱚ ᱦᱚᱲ ᱠᱚ ᱵᱟᱰᱟᱭᱟ ᱟᱨ ᱚᱱᱟ ᱫᱚ ᱟᱸᱡᱚᱢ ᱦᱚᱸᱠᱚ ᱟᱸᱡᱚᱢ ᱠᱟᱫᱟ ᱥᱚᱨᱱᱚ ᱦᱩᱲᱩ ᱠᱟᱱᱟ ᱢᱮᱱᱛᱮ᱾ ᱟᱨ ᱮᱴᱟᱜᱟᱜ ᱞᱤᱧ ᱞᱟᱹᱭᱟ ᱡᱮᱢᱚᱱ ᱞᱟᱞᱟᱴ ᱚᱱᱟ ᱦᱚᱸ ᱡᱚᱛᱚ ᱦᱚᱲ ᱠᱚ ᱟᱸᱡᱚᱢ ᱟᱠᱟᱫ ᱜᱮᱭᱟ᱾ ᱟᱨ ᱠᱚ ᱵᱟᱰᱟᱭ ᱜᱮᱭᱟ ᱫᱤᱥᱚᱢ ᱨᱮ, ᱟᱨ ᱦᱩᱭᱱᱟ ᱤᱱᱟᱹ ᱛᱟᱭᱚᱢ ᱡᱟᱦᱟᱸ ᱵᱟᱹᱭᱦᱟᱹᱲ ᱨᱮᱠᱚ ᱨᱚᱦᱚᱭ ᱛᱟᱦᱮᱱᱟ ᱚᱱᱟ ᱵᱟᱹᱭᱦᱟᱹᱲ ᱠᱚ ᱢᱮᱛᱟᱜ ᱛᱟᱦᱮᱱᱟ, ᱡᱟᱦᱟᱸ ᱫᱚ ᱡᱷᱟᱹᱞ ᱡᱷᱟᱹᱞ ᱵᱩᱥᱩᱵ ᱦᱩᱭᱩᱜ ᱛᱟᱦᱮᱱᱟ, ᱟᱨ ᱦᱩᱲᱩ ᱦᱚᱸ ᱡᱷᱟᱹᱞ ᱡᱷᱟᱹᱞ, ᱪᱟᱣᱞᱮ ᱦᱚᱸ ᱡᱷᱟᱹᱞ ᱡᱷᱟᱹᱞ᱾ ᱟᱨ ᱢᱤᱫᱴᱮᱱ ᱠᱚ ᱢᱮᱛᱟᱜ ᱛᱟᱦᱮᱱᱟ ᱜᱳᱵᱤᱱᱫᱚ ᱵᱷᱳᱜᱽ ᱟᱞᱮ ᱥᱮᱱ ᱡᱟᱦᱟᱸ ᱠᱤ ᱚᱱᱟ ᱫᱚ ᱠᱮᱵᱚᱞ ᱠᱷᱟᱞᱤ ᱵᱷᱩᱜ ᱜᱮ ᱜᱟᱱᱚᱜᱼᱟ ᱡᱟᱦᱟᱸ ᱯᱩᱡᱟᱹ ᱠᱚᱨᱮ ᱠᱷᱤᱨ ᱫᱟᱠᱟ ᱠᱳ ᱥᱮ ᱯᱟᱭᱮᱥ ᱠᱚᱠᱚ ᱵᱮᱱᱟᱣᱟᱱ᱾ ᱛᱚ ᱚᱱᱟᱛᱮ ᱟᱹᱰᱤ ᱵᱮᱥ ᱵᱮᱱᱟᱜ ᱛᱟᱦᱮᱱᱟ ᱟᱨ ᱡᱚᱢ ᱨᱮᱦᱚᱸ ᱟᱹᱰᱤ ᱢᱚᱸᱡᱽ ᱟᱹᱭᱠᱟᱹᱜ ᱛᱟᱦᱮᱱᱟ, ᱟᱨ ᱤᱱᱟ ᱛᱟᱭᱚᱢ ᱫᱚ ᱦᱩᱭᱱᱟ ᱟᱨ ᱫᱚ ᱪᱮᱫ ᱦᱩᱲᱩ ᱦᱩᱭᱱᱟ ᱟᱨ ᱫᱚ ᱤᱱᱟᱹᱜ ᱜᱮᱭᱟ᱾ ᱟᱞᱮᱥᱮᱱ ᱫᱚ, ᱟᱯᱮᱥᱮᱱ ᱫᱚ ᱪᱮᱜ ᱠᱚ ᱦᱳᱲᱳ ᱠᱚ ᱪᱟᱥᱚᱜᱼᱟ?
ᱟᱫᱚ ᱟᱹᱵᱤᱱ ᱡᱟᱦᱟᱸ ᱠᱚᱵᱤᱱ ᱞᱟᱹᱭ ᱠᱮᱫᱟ ᱚᱱᱟ ᱠᱚᱜᱮ ᱡᱷᱚᱛᱚ, ᱜᱮ ᱢᱮᱴᱟᱝ ᱦᱳᱨᱳ ᱴᱩᱠᱩᱱ ᱟᱹᱵᱤᱱ ᱴᱷᱮᱱ ᱱᱟᱣᱟ ᱫᱚ ᱵᱟᱹᱞᱤᱧ ᱟᱸᱡᱚᱢ ᱟᱫᱟ ᱢᱮᱱᱠᱷᱟᱱ ᱟᱞᱮ ᱫᱚ ᱚᱱᱟ, ᱚᱱᱟ ᱦᱳᱲᱳ ᱜᱮ ᱟᱨ ᱟᱞᱟᱫᱟ ᱢᱮᱱᱛᱮᱞᱮ ᱧᱩᱛᱷᱩᱢ ᱟᱠᱟᱫᱟ ᱥᱮ ᱧᱩᱛᱩᱧ ᱟᱠᱟᱫᱟᱠᱟᱞᱮ᱾ ᱡᱟᱦᱟᱸ ᱫᱚᱵᱤᱱ ᱞᱟᱹᱭ ᱠᱮᱫᱟ ᱚᱱᱮ ᱠᱷᱤᱨ ᱵᱷᱳᱜᱽ ᱥᱮ ᱜᱳᱵᱤᱱᱫᱚ ᱵᱷᱳᱜᱽ ᱡᱟᱦᱟᱸ ᱠᱚ ᱞᱟᱹᱭ ᱦᱚᱪᱚᱭᱮᱫᱟ ᱢᱮᱱᱠᱷᱟᱱ ᱟᱞᱮ ᱛᱮᱫ ᱫᱚ ᱱᱚᱣᱟ ᱫᱚᱠᱚ ᱞᱟᱹᱭᱟ ᱢᱚᱫᱷᱩᱢᱟᱞᱚᱛᱤ᱾
ᱚ ᱟᱪᱪᱷᱟ ᱠᱟᱨᱚᱱ ᱠᱤ ᱟᱯᱮ ᱫᱚ ᱚᱳᱭᱮᱥᱴ ᱵᱮᱝᱜᱚᱞ ᱥᱮᱱ?
ᱦᱮᱸ, ᱟᱞᱮ ᱫᱚ ᱱᱚᱛᱮ ᱵᱮᱝᱜᱚᱞ ᱠᱟᱱ ᱜᱮᱭᱟᱞᱮ᱾
ᱦᱳᱭ ᱵᱮᱝᱜᱚᱞ ᱫᱤᱥᱚᱢ ᱠᱟᱱᱟᱯᱮ ᱛᱚ ᱟᱫᱚ ᱚᱱᱟᱹ ᱞᱟᱹᱜᱤᱫ ᱛᱷᱚᱲᱟ ᱵᱷᱮᱜᱟᱨ ᱧᱚᱜ ᱮᱱ ᱛᱟᱵᱚᱱᱟ ᱧᱩᱛᱩᱢ᱾
ᱚᱸ ᱚᱸ ᱟᱨ ᱟᱢᱫᱚ ᱛᱷᱟᱞᱮ ᱤᱭᱟᱹ ᱠᱟᱱᱟᱢ ᱵᱩᱡ ᱫᱟᱲᱮᱭᱟᱵᱤᱱ ᱠᱟᱱᱟᱹᱧ, ᱡᱟᱦᱟᱸ ᱫᱚ ᱮᱠᱮᱱ ᱥᱟᱱᱛᱟᱲᱟᱜ ᱨᱟᱡᱽ ᱵᱷᱟᱥᱟ ᱢᱮᱱᱛᱮ ᱡᱟᱦᱟᱸ ᱴᱷᱮᱱ ᱠᱚ ᱪᱷᱟᱹᱴᱭᱟᱹᱨ ᱠᱟᱫᱟ ᱚᱱᱟ ᱚᱱᱟ ᱫᱤᱥᱚᱢ ᱨᱮᱱ ᱠᱟᱱ ᱜᱮᱭᱟᱵᱤᱱ ᱥᱟᱱᱛᱟᱞ ᱯᱟᱨᱜᱟᱱᱟ ᱠᱟᱱᱟ ᱵᱮᱱ ᱦᱮᱸ ᱦᱮᱸ ᱚ ᱚ ᱚᱸᱰᱮᱱ ᱠᱟᱱᱟ ᱵᱤᱱ ᱟᱵᱤᱱᱟᱜ ᱡᱟᱸᱦᱟ ᱟᱨᱠᱤ ᱮᱱᱟᱱ ᱠᱷᱚᱱ ᱠᱟᱛᱷᱟ ᱵᱟᱛᱛᱟ ᱛᱮᱞᱤᱧ ᱵᱩᱡᱽ ᱫᱟᱲᱮᱭᱟᱫᱟ
ᱦᱳᱭ ᱠᱟᱨᱚᱱ ᱟᱵᱚᱣᱟᱜ ᱛᱷᱚᱲᱟ ᱨᱚᱲ ᱛᱷᱚᱲᱟ ᱵᱷᱮᱜᱟᱨ ᱵᱷᱮᱜᱟᱨ ᱧᱚᱜ ᱢᱮᱱᱟᱜᱼᱟ ᱠᱟᱨᱚᱱ ᱫᱚ ᱱᱟᱦᱟᱜ ᱥᱟᱱᱟᱢ ᱜᱮ ᱴᱷᱤᱠ ᱜᱮᱛᱟᱵᱚᱱᱟ ᱴᱷᱤᱠᱜᱮᱭᱟ ᱢᱮᱱᱠᱷᱟᱱ ᱴᱚᱴᱷᱟ ᱦᱤᱥᱟᱹᱵ ᱛᱮ ᱱᱟᱦᱟᱜ ᱨᱚᱲ ᱵᱷᱮᱜᱟᱨ ᱧᱚᱜ ᱜᱮᱛᱟᱵᱚ ᱚᱱᱟ ᱡᱮᱢᱚᱱ ᱡᱟᱦᱟᱱᱟᱜ ᱠᱚ ᱧᱩᱛᱩᱢ ᱵᱚᱱ ᱞᱟᱹᱭᱟ ᱥᱮ ᱡᱟᱦᱟᱱᱟᱜ ᱟ ᱢᱟᱱᱮ ᱚᱱᱠᱟ ᱡᱚᱢ ᱡᱤᱱᱤᱥ ᱠᱚᱵᱚᱱ ᱞᱟᱹᱭᱟ ᱡᱚ ᱡᱤᱱᱤᱥ ᱠᱚᱵᱚᱱ ᱞᱟᱹᱭᱟ ᱥᱮ ᱡᱟᱦᱟᱱᱟᱜ ᱡᱟᱭᱜᱟ ᱠᱚ ᱮᱢᱟᱱ ᱛᱮᱭᱟᱜ ᱠᱚ ᱚᱱᱟ ᱠᱚ ᱱᱟᱦᱟᱜ ᱛᱷᱚᱲᱟ ᱵᱷᱮᱜᱟᱨ ᱧᱚᱜᱚᱜᱼᱟ ᱵᱟᱝᱠᱷᱟᱱ ᱵᱟᱹᱠᱤ ᱫᱚ ᱡᱚᱛᱚ ᱥᱚᱢᱟᱱ ᱜᱮᱭᱟ
ᱟᱨ ᱛᱷᱚᱲᱟ ᱱᱟᱦᱟᱜ ᱟᱲᱟᱝ ᱛᱷᱚᱲᱟ ᱡᱩᱫᱟᱹᱜ ᱠᱟᱱ ᱛᱟᱵᱚᱱᱟ ᱵᱮᱝᱜᱚᱞ ᱫᱤᱥᱚᱢ ᱫᱤᱥᱚᱢ ᱨᱮᱱᱟᱜ ᱟᱲᱟᱝ ᱛᱷᱚᱲᱟ ᱜᱟᱱ ᱦᱟᱸᱜ ᱡᱩᱫᱟᱹ ᱧᱚᱜ ᱜᱮᱭᱟ ᱟᱨ ᱟᱞᱮ ᱫᱤᱥᱚᱢ ᱨᱮᱱᱟᱜ ᱟᱲᱟᱝ ᱛᱷᱚᱲᱟ ᱦᱟᱜ ᱡᱩᱫᱟᱹ ᱡᱩᱫᱟ. ᱧᱚᱜ ᱜᱮᱭᱟ ᱟᱫᱚ ᱚᱱᱟ ᱛᱮᱦᱚᱸ ᱦᱚᱲ ᱵᱚᱱ ᱵᱟᱪᱷᱱᱟᱜ ᱛᱟᱦᱮᱱ ᱜᱮᱭᱟ ᱦᱳᱭ ᱥᱮ
ᱦᱩᱸ ᱦᱩᱸ
ᱦᱳᱭ
ᱚ ᱟᱪᱪᱷᱟ ᱟᱫᱚ ᱚᱱᱛᱮᱱᱟᱜ ᱫᱤᱥᱚᱢ ᱠᱚᱨᱮᱱᱟᱜ ᱫᱚ ᱵᱟ ᱨᱟᱡᱱᱤᱛᱤ ᱫᱚ ᱢᱟᱱᱮ ᱟᱹᱱᱼ ᱟᱨᱹᱤ ᱠᱚᱫᱚ ᱪᱮᱫ ᱞᱮᱠᱟ ᱦᱮᱱᱟᱜ ᱛᱟᱯᱮᱭᱟ ᱟᱯᱮ ᱥᱮᱱᱟᱜ ᱵᱟᱯ ᱵᱟᱯᱞᱟ ᱠᱚᱫᱚ ᱢᱤᱫᱴᱟᱝ ᱵᱤᱱ ᱞᱟᱹᱭᱟᱹᱞᱤᱧ ᱠᱷᱟᱱ ᱟᱹᱰᱤ ᱜᱮ ᱱᱟᱯᱟᱭ ᱠᱚᱜᱼᱟ ᱟᱨᱠᱤ
ᱦᱳᱭ ᱪᱮᱫ ᱤᱭᱟᱹ ᱧᱮᱞ ᱧᱮᱯᱮᱞ ᱵᱟᱞᱟ ᱵᱟᱯᱞᱟ ᱞᱤᱧ ᱞᱟ. ᱭᱟ ᱵᱤᱱᱟ ᱥᱮ
ᱥᱮ ᱡᱟᱦᱟᱸ ᱫᱚ ᱟᱭᱳᱵᱟᱵᱟᱣᱟᱜ ᱠᱩᱥᱤ ᱠᱩᱥᱟᱞ ᱛᱮ ᱢᱤᱫᱴᱟᱝ ᱠᱩᱲᱤ ᱜᱤᱫᱽᱨᱟᱹ ᱠᱤᱱ ᱡᱟᱶᱟᱭᱮ ᱠᱟᱱᱟ ᱥᱮ ᱢᱤᱫᱴᱟᱝ ᱠᱚᱲᱟ ᱜᱤᱫᱽᱨᱟᱹ ᱠᱤᱱ ᱠᱤᱢᱤᱱ ᱠᱤᱱ ᱟᱹᱜᱩᱣᱟᱭ ᱠᱟᱱᱟ ᱚᱱᱠᱟ ᱢᱤᱫᱴᱟᱝ ᱵᱟᱯᱞᱟ ᱠᱟᱹᱴᱤᱡ ᱞᱟᱹᱭ ᱟᱹᱞᱤᱧ ᱵᱤᱱ ᱥᱮ
ᱦᱳᱭ ᱧᱮᱞ ᱧᱮᱯᱮᱞ ᱵᱟᱯᱞᱟ ᱫᱚ ᱡᱮᱢᱚᱱ ᱠᱚ ᱞᱟᱹᱭᱟ ᱛᱚ ᱟᱞᱮ ᱥᱮᱱ ᱧᱮᱞ ᱧᱮᱯᱮᱞ ᱵᱟᱯᱞᱟ ᱫᱚ ᱱᱚᱝᱠᱟ ᱦᱳᱭᱳᱜᱼᱟ ᱠᱚᱲᱟ ᱯᱟᱦᱴᱟ ᱥᱮᱱ ᱠᱷᱚᱱ ᱨᱟᱭᱵᱟᱨᱮᱫ ᱢᱤᱫᱴᱮᱱ ᱠᱚ ᱥᱟᱵᱮᱭᱟ ᱡᱟᱦᱟᱸᱭ ᱫᱚ ᱠᱟᱛᱷᱟᱭ ᱤᱫᱤ ᱟᱹᱜᱩᱭᱟ ᱠᱩᱲᱤᱥᱮᱱᱟᱜ ᱠᱟᱛᱷᱟ ᱠᱚᱲᱟ ᱥᱮᱱ ᱠᱚᱲᱟ ᱥᱮᱱᱟᱜ ᱠᱟᱛᱷᱟ ᱠᱩᱲᱤ ᱥᱮᱱ ᱩᱱᱤ ᱱᱟᱦᱟᱜ ᱮ ᱮᱛᱚᱦᱚᱵᱮᱜ ᱠᱟᱱᱟ ᱟᱫᱚ ᱩᱱᱤ ᱫᱚᱞᱮ ᱢᱮᱛᱟᱣ ᱟᱭᱟ ᱨᱟᱭᱵᱟᱨᱤᱡ ᱟᱫᱚ ᱩᱱᱤ ᱱᱟᱦᱟᱜ ᱠᱚᱲᱟ ᱜᱤᱫᱽᱨᱟᱹ ᱥᱮᱱ ᱠᱷᱚᱱ ᱠᱩᱲᱤ ᱜᱤᱫᱽᱨᱟᱹ ᱚᱲᱟᱜ ᱮ ᱤᱫᱤ ᱠᱚᱣᱟ ᱠᱩᱲᱤ ᱜᱤᱫᱽᱨᱟᱹ ᱧᱮᱞ ᱠᱟᱛᱮᱫ ᱟᱨ ᱚᱱᱟ ᱥᱚᱸᱜᱮ ᱛᱮᱫᱚ ᱠᱚ ᱪᱟᱞᱟᱜᱼᱟ ᱡᱩᱫᱤ ᱠᱚᱲᱟ ᱜᱤᱫᱽᱨᱟᱹ ᱨᱮᱱ ᱟᱡ ᱫᱟᱫᱟ ᱢᱮᱱᱟᱭ ᱠᱷᱟᱡ ᱟᱡ ᱫᱟᱫᱟ ᱟᱨ ᱵᱟᱝ ᱠᱷᱟᱱ ᱟᱡᱨᱮᱱ ᱜᱟᱛᱮ ᱠᱚᱲᱟ ᱢᱟᱱᱮ ᱯᱳᱭᱞᱳ ᱫᱚᱢ ᱫᱚ ᱵᱟᱨ ᱦᱚᱲ ᱠᱷᱚᱱ ᱯᱮ ᱦᱚᱲ ᱜᱮᱠᱚ ᱥᱮᱱ ᱫᱟᱲᱮᱭᱟᱜᱼᱟ ᱟᱨ ᱨᱟᱭ ᱵᱟᱨᱤᱫ ᱱᱤᱭᱮ ᱯᱩᱱ ᱦᱚᱲ ᱜᱟᱱ ᱟᱫᱚ ᱡᱩᱫᱤ ᱩᱱᱠᱩ ᱪᱟᱞᱟᱣ ᱠᱟᱛᱮᱫ ᱠᱚ ᱧᱮᱞ ᱠᱩᱥᱤᱭᱮᱱᱟ ᱛᱚ ᱮᱱᱠᱷᱟᱱ ᱩᱱᱠᱩ ᱪᱟᱞᱟᱣ ᱠᱟᱛᱮᱫ ᱠᱚ ᱧᱮᱞ ᱠᱩᱥᱤ ᱠᱟᱛᱮᱫ ᱱᱚᱰᱮ ᱚᱲᱟᱜ ᱨᱮᱠᱚ ᱞᱟᱹᱭᱟ ᱠᱤ ᱵᱟᱝᱢᱟ ᱟᱞᱮ ᱠᱩᱲᱤ ᱜᱤᱫᱽᱨᱟᱹ ᱥᱮ ᱵᱟᱹᱦᱩ ᱜᱤᱫᱽᱨᱟᱹ ᱞᱮ ᱠᱩᱥᱤᱭᱱᱟ ᱟᱨ ᱚᱸᱰᱮ ᱦᱮᱡ ᱠᱟᱛᱮᱫ ᱱᱟᱦᱟᱜ ᱟᱫᱚ ᱠᱚ ᱞᱟᱹᱭᱟ ᱠᱤ ᱜᱚ ᱵᱟᱵᱟ ᱛᱚᱵᱮ ᱛᱟᱦᱞᱮ ᱧᱮᱞ ᱟᱹᱜᱩᱭᱟᱞᱮ ᱪᱮᱫ ᱞᱮᱠᱟ ᱢᱮᱱᱟᱭᱟ ᱵᱟᱦᱩ ᱜᱤᱫᱽᱨᱟᱹ
ᱦᱮᱸ ᱦᱮᱸ
ᱟᱫᱚ ᱤᱱᱟᱹ ᱛᱟᱭᱚᱢ ᱵᱟᱹᱦᱩ ᱜᱤᱫᱽᱨᱟᱹ ᱧᱮᱞ ᱠᱚ ᱪᱟᱞᱟᱜᱼᱟ ᱟᱨ ᱡᱩᱫᱤ ᱜᱚ ᱵᱟᱵᱟ ᱠᱤᱱ ᱠᱩᱥᱤᱭᱱᱟ ᱮᱱᱠᱷᱟᱱ ᱡᱩᱫᱤ ᱪᱟᱞᱟᱜ ᱠᱩᱞᱟᱹᱜ ᱚᱲᱟᱜ ᱨᱮᱱ ᱠᱟᱱᱟ ᱠᱚ ᱠᱚᱲᱟ ᱥᱮᱜ ᱨᱮᱱ ᱟᱨ ᱠᱩᱲᱤ ᱥᱮᱜ ᱨᱮᱱ ᱦᱚᱸ ᱛᱚᱠᱚ ᱢᱮᱱ ᱠᱚᱲᱟ ᱥᱮᱫ ᱨᱮᱱ ᱠᱚ ᱢᱮᱱᱟ ᱠᱤ ᱟᱨᱦᱚᱸ ᱟᱞᱮ ᱫᱚ ᱯᱮᱲᱟ ᱱᱤᱭᱟᱹ ᱞᱮ ᱪᱟᱞᱟᱜᱼᱟ ᱟᱞᱮᱨᱮᱱ ᱟᱨᱦᱚᱸ ᱯᱮᱲᱟ ᱠᱚ ᱢᱮᱱᱟᱜ ᱠᱚᱣᱟ ᱫᱤᱫᱤ ᱛᱟᱠᱚ ᱛᱤᱭᱟᱝ ᱛᱟᱠᱚ ᱥᱮᱠᱚ ᱞᱟᱹᱭᱟ ᱱᱟᱱᱟ ᱛᱟᱠᱚ ᱠᱩᱢᱟᱝ ᱛᱟᱠᱚ ᱩᱱᱠᱩ ᱠᱚ ᱢᱤᱫ ᱫᱚᱢ ᱵᱟᱹᱦᱩ ᱠᱚ ᱧᱮᱞ ᱟᱹᱜᱩᱭ ᱭᱟ ᱛᱚ ᱩᱱᱠᱩ ᱠᱩᱲᱤ ᱜᱤᱫᱽᱨᱟᱹ ᱥᱮᱜ ᱨᱮᱱ ᱡᱩᱫᱤ ᱠᱚ ᱢᱮᱱᱟ ᱦᱮᱸ ᱟᱞᱮ ᱯᱮᱲ ᱞᱮ ᱟᱛᱟᱝ ᱫᱟᱨᱟᱢ ᱫᱟᱲᱮᱭᱟᱞᱮ ᱠᱚ ᱜᱮᱭᱟ ᱠᱤ ᱢᱟᱱᱮ ᱢᱮᱱ ᱫᱚ ᱦᱩᱭᱩᱜ ᱠᱟᱱᱟ ᱡᱚᱢ ᱧᱩ ᱪᱚ ᱫᱟᱲᱮᱭᱟᱠᱚ ᱜᱮᱭᱟᱞᱮ ᱛᱚ ᱮᱱᱠᱷᱟᱱ ᱠᱚ ᱦᱮᱸᱭᱟ ᱟᱨ ᱠᱚ ᱢᱮᱱᱟ ᱴᱷᱤᱠ ᱜᱮᱭᱟ ᱦᱤᱡᱩᱜ ᱯᱮ ᱟᱨ ᱡᱩᱫᱤ ᱯᱮᱲᱟ ᱵᱟᱝᱠᱚ ᱟᱛᱟᱝ ᱫᱟᱨᱟᱢ ᱫᱟᱲᱮᱭᱟᱠᱚᱣᱟ ᱛᱚ ᱮᱱ ᱠᱷᱟᱱ ᱠᱚ ᱞᱟᱹᱭᱟ ᱛᱚᱵᱮ ᱱᱤᱭᱟᱹ ᱨᱮᱜᱮ ᱵᱚᱱ ᱜᱚᱴᱟ ᱩᱛᱟᱹᱨᱟ ᱟᱞᱮ ᱚᱲᱟᱜ ᱫᱩᱣᱟᱹᱨ ᱞᱮ ᱧᱮᱞ ᱟᱹᱜᱩᱭᱟ
ᱚ
ᱠᱩᱲᱤ ᱜᱤᱫᱽᱨᱟᱹ ᱥᱮᱜ ᱨᱮᱱ ᱠᱚ ᱪᱟᱞᱟᱜᱼᱟ ᱠᱚᱲᱟ ᱜᱤᱫᱽᱨᱟᱹᱣᱟᱜ ᱚᱲᱟᱜ ᱫᱩᱣᱟᱹᱨ ᱧᱮᱞ ᱟᱨ ᱚᱲᱟᱜ ᱫᱩᱣᱟᱹᱨ ᱧᱮᱞ ᱠᱟᱛᱮᱫ ᱱᱟᱦᱟᱜ ᱠᱚ ᱠᱩᱥᱤᱭᱱᱟ ᱟᱫᱚ ᱠᱚ ᱠᱩᱥᱤᱭᱮᱱ ᱠᱷᱟᱡ ᱱᱟᱦᱟᱜ ᱡᱚᱢ ᱧᱩ ᱠᱚ ᱫᱤᱱ ᱟ ᱡᱟᱦᱟᱸ ᱟᱞᱮ ᱥᱮᱱ ᱠᱚ ᱢᱮᱛᱟᱜ ᱠᱟᱱᱟ ᱠᱩᱲᱤ ᱜᱤᱫᱽᱨᱟᱹᱣᱟᱜ ᱫᱚ ᱦᱚᱨᱚᱜ ᱵᱟᱸᱫᱮ ᱟᱨ ᱠᱚᱲᱟ ᱜᱤᱫᱽᱨᱟᱹᱣᱟᱜ ᱫᱚ ᱫᱷᱩᱛᱤ ᱫᱟᱹᱲᱤ
ᱚ ᱦᱮᱸ ᱦᱮᱸ ᱵᱩᱡᱷᱟᱹᱣ ᱠᱮᱫᱟᱞᱤᱧ ᱟᱫᱚ ᱡᱟᱦᱟᱸ ᱫᱷᱩᱛᱤ ᱫᱷᱟᱹᱨᱤ ᱵᱤᱱ ᱞᱟᱹᱭ ᱠᱮᱫᱟ ᱟᱞᱮ ᱥᱮᱫ ᱫᱚ ᱚᱱᱟ ᱫᱚᱠᱚ ᱞᱟᱹᱭᱟ ᱦᱚᱨᱚᱜ ᱪᱤᱱ ᱢᱮᱱᱛᱮ ᱠᱚ ᱪᱷᱟᱹᱴᱤᱭᱟᱹᱨ ᱟᱠᱟᱫᱟ᱾
ᱦᱳᱭ ᱚᱱᱮ ᱛᱷᱚᱲᱟ ᱵᱷᱮᱜᱟᱨ ᱱᱟ ᱦᱳᱭᱥᱮ ᱦᱚᱨᱚᱜ ᱪᱮᱱ ᱦᱚᱸ ᱟᱨ ᱤᱧ ᱟᱹᱞᱤᱧ ᱫᱚᱞᱤᱧ ᱞᱟᱹᱭᱠᱮᱜᱼᱟ ᱦᱚᱨᱚᱜ ᱵᱟᱱᱫᱤ ᱡᱮᱢᱚᱱ ᱠᱤ ᱢᱟᱱᱮ ᱦᱳᱭ ᱠᱚᱲᱟ ᱥᱮᱫ ᱨᱮᱱ ᱠᱚ ᱦᱤᱡᱩᱜ ᱟ ᱛᱚ ᱮᱱᱠᱷᱟᱱ ᱦᱟᱸᱜ ᱠᱚᱲᱟ ᱟᱡ ᱜᱚᱜᱚ ᱩᱱᱤ ᱵᱟᱹᱩ ᱜᱤᱫᱽᱨᱟᱹ ᱡᱟᱦᱟᱸ ᱠᱤᱪᱨᱤᱡ ᱮ ᱦᱚᱨᱚᱜ ᱠᱟᱜᱼᱟ ᱚᱱᱟ ᱠᱤᱪᱨᱤᱡ ᱱᱟᱦᱟᱜ ᱮ ᱵᱚ ᱫᱚᱞᱮᱭᱟ ᱟᱨ ᱟᱭᱟᱜ ᱠᱤᱪᱨᱤᱡ ᱛᱮᱭ ᱵᱟᱸᱫᱮᱭ ᱭᱟ᱾ ᱛᱟᱭ ᱚᱱᱟ ᱠᱟᱨᱚᱱ ᱛᱮ ᱟᱞᱮ ᱫᱚᱞᱮ ᱢᱮᱱ ᱛᱟᱦᱮᱱᱟ ᱦᱚᱨᱚᱜ ᱵᱟᱱᱫᱮ ᱦᱳᱭᱥᱮ ᱟᱫᱚ ᱦᱚᱨᱚᱜ ᱵᱟᱹᱱᱫᱮ ᱟᱨ ᱠᱚᱲᱟ ᱥᱮᱫ ᱠᱷᱚᱡ ᱫᱚ ᱫᱷᱩᱛᱤ ᱫᱟᱹᱦᱲᱤ ᱡᱟᱦᱟᱸ ᱠᱩᱲᱤ ᱥᱮᱱ ᱠᱷᱚᱡ ᱠᱚ ᱪᱟᱞᱟᱜ ᱟ ᱠᱩᱲᱤ ᱯᱟᱦᱴᱟ ᱠᱷᱚᱡ ᱟᱨ ᱠᱚᱲᱟ ᱜᱤᱫᱽᱨᱟᱹ ᱡᱟᱦᱟᱸ ᱠᱤᱪᱨᱤᱡ ᱮ ᱦᱚᱨᱚᱜᱟ ᱚᱱᱟ ᱠᱤᱪᱨᱤᱡ ᱠᱚ ᱵᱚᱫᱚᱞᱮᱭᱟ ᱟᱨ ᱟᱠᱚ ᱡᱟᱦᱟᱸ ᱠᱤᱪᱨᱤᱜ ᱤᱫᱤᱣ ᱠᱟᱫᱟ ᱚᱱᱟ ᱠᱤᱪᱨᱤᱡ ᱠᱚ ᱦᱚᱨᱚᱜ ᱩᱪᱩᱭᱟ ᱢᱟᱱᱮ ᱚᱱᱟᱛᱮ ᱵᱚᱫᱚᱞ ᱠᱟᱛᱮᱜ ᱩᱰᱩᱠᱚᱜᱼᱟ ᱚᱲᱟᱜ ᱠᱷᱚᱡ ᱦᱳᱭ ᱥᱮ ᱟᱨ ᱤᱱᱟᱹ ᱛᱟᱭᱚᱢ ᱛᱤᱱᱟᱹᱜ ᱯᱮᱲᱟ ᱵᱚᱱ ᱡᱟᱨᱣᱟ ᱟᱠᱟᱱᱟ ᱡᱚᱛᱚ ᱯᱮᱲᱟ ᱟᱫᱚ ᱢᱤᱢᱤᱫ ᱜᱚᱴᱮᱡ ᱚᱠᱚᱭ ᱚᱠᱚᱭ ᱫᱚ ᱩᱱᱤ ᱞᱟᱹᱜᱤᱫ ᱫᱷᱩᱛᱤ ᱤᱫᱤᱣᱠᱟᱫᱟ ᱥᱮ ᱚᱠᱚᱭ ᱫᱚ ᱩᱱᱤ ᱞᱟᱹᱜᱤᱫ ᱯᱮᱱᱴ ᱥᱟᱨᱴ ᱮ ᱤᱫᱤᱣ ᱥᱮ ᱚᱠᱚᱭ ᱫᱚ ᱩᱱᱤ ᱦᱚᱨᱚᱜᱮ ᱤᱫᱤᱣᱠᱟᱫᱟ ᱡᱮᱢᱚᱱ ᱵᱚᱱ ᱞᱟᱹᱭᱟ ᱱᱤᱛᱚᱜ ᱫᱚ ᱟᱹᱰᱤ ᱜᱟᱱ ᱵᱚᱱ ᱦᱚᱨᱚᱜᱚᱜ ᱠᱟᱱᱟ ᱢᱟᱞᱟ ᱠᱚ ᱦᱳᱭᱥᱮ ᱢᱟᱞᱟ ᱢᱩᱫᱟᱹᱢ ᱟᱨ ᱮᱢᱟᱱ ᱛᱮᱭᱟᱜ ᱟᱭᱢᱟ ᱜᱮ ᱚᱱᱟ ᱠᱚ ᱟᱫᱚ ᱚᱱᱟ ᱱᱟᱦᱟᱜ ᱦᱩᱭᱮᱱ ᱯᱚᱨ ᱫᱚ ᱟᱫᱚ ᱵᱟᱯᱞᱟ ᱵᱚᱱ ᱫᱤᱱᱮᱜ ᱟ᱾ ᱟᱫᱚ ᱵᱟᱯᱞᱟ ᱫᱤᱱ ᱞᱮᱱᱠᱷᱟᱱ ᱫᱚ ᱟᱫᱚ ᱠᱚᱲᱟ ᱯᱟᱦᱟᱴᱟ ᱠᱷᱚᱱ ᱵᱟᱹᱨᱭᱟᱹᱛ ᱠᱚ ᱪᱟᱞᱟᱜᱼᱟ᱾ ᱟᱨ ᱵᱟᱹᱨᱭᱟᱹᱛ ᱪᱟᱞᱟᱣ ᱠᱟᱛᱮᱜ ᱟᱞᱮ ᱫᱚ ᱠᱩᱞᱦᱤ ᱢᱩᱪᱟᱹᱫ ᱨᱮ ᱰᱮᱨᱟ ᱞᱮ ᱩᱫᱩᱜ ᱟᱠᱚᱣᱟ ᱟᱨ ᱵᱟᱝᱠᱷᱟᱱ ᱟᱭᱢᱟ ᱥᱟᱟᱹᱜᱤᱧ ᱧᱚᱜ ᱨᱮᱜᱮ ᱡᱟᱦᱟᱸ ᱴᱷᱮᱱ ᱞᱮ ᱢᱟᱱᱮ ᱩᱱᱠᱩ ᱩᱢᱩᱞ ᱞᱟᱹᱜᱤᱫ ᱵᱮᱵᱚᱥᱛᱷᱟ ᱠᱚ ᱢᱮᱱᱟᱜ ᱟᱨ ᱫᱟᱠᱟ ᱠᱚ ᱤᱥᱤᱱ ᱞᱟᱹᱜᱤᱫ ᱵᱮᱵᱚᱥᱛᱷᱟ ᱠᱚ ᱦᱩᱭ ᱫᱟᱲᱮᱭᱟᱛᱟᱠᱚ ᱚᱱᱠᱟ ᱱᱟᱦᱟᱜ ᱟᱨ ᱱᱟᱦᱟᱜ ᱵᱟᱹᱨᱭᱟᱹᱛ ᱥᱮᱫ ᱠᱷᱚᱡ ᱜᱮ ᱩᱱᱠᱩ ᱫᱚ ᱚᱱᱟᱦᱟᱜ ᱵᱷᱚᱡᱽ ᱢᱟᱱᱮ ᱵᱮᱴᱟ ᱠᱚ ᱡᱚᱢ ᱞᱟᱹᱜᱤᱫ ᱫᱚᱠᱚ ᱤᱫᱤ ᱛᱚᱨᱟ ᱡᱚᱱᱟᱜᱼᱟ ᱢᱤᱫ
ᱦᱮᱸ ᱦᱮᱸ ᱦᱳᱭ
ᱦᱳᱭ ᱟᱫᱚ ᱦᱟᱸᱜ ᱵᱟᱹᱨᱭᱟᱹᱛ ᱚᱸᱰᱮᱞᱮ ᱛᱤᱱ ᱦᱟᱹᱵᱤᱡ ᱵᱟᱝᱞᱮ ᱫᱟᱨᱟᱢ ᱠᱚᱣᱟ ᱩᱱ ᱦᱟᱹᱵᱤᱡ ᱱᱟᱦᱟᱜ ᱩᱱᱠᱩ ᱟᱛᱳ ᱵᱟᱝᱠᱚ ᱞᱮᱵᱮᱫ ᱫᱟᱲᱮᱭᱟᱜᱼᱟ
ᱦᱳᱭ ᱚᱠᱛᱚ ᱠᱚ ᱟᱫᱚ ᱢᱩᱪᱟᱹᱫ ᱦᱤᱡᱩᱜ ᱠᱟᱱᱟ ᱟᱛᱷᱟᱢ ᱵᱟᱨ ᱱᱚᱣᱟ ᱵᱟᱨ ᱧᱮᱞ ᱦᱩᱭᱩᱜ-ᱟ, ᱡᱩᱫᱤ ᱛᱚ ᱦᱮᱸ ᱥᱮ
ᱦᱳᱭ ᱦᱳᱭ ᱚᱠᱛᱚ ᱢᱟ ᱦᱟᱸᱜ ᱠᱩᱲᱟᱹᱣᱱᱟ᱾
ᱦᱩᱸ ᱦᱩ ᱦᱟᱛᱚᱢ ᱫᱟᱨᱮᱢ ᱧᱮᱞᱮᱜᱮ ᱵᱚᱱ ᱦᱮᱸ ᱥᱮ